ᱛᱚ
ᱦᱩᱸ ᱦᱮᱞᱳ
ᱦᱮᱸ ᱜᱚᱢᱠᱮ ᱡᱚᱦᱟᱨ ᱜᱮ ᱾
ᱦᱩᱸ ᱜᱚᱢᱠᱮ ᱡᱚᱦᱟᱨ ᱜᱮ ᱾
ᱦᱩᱸ, ᱛᱚ ᱜᱚᱝᱠᱮ ᱟᱹᱞᱤᱧ ᱦᱚᱞᱤᱧ ᱞᱟᱜᱟᱣᱮᱫ ᱛᱟᱦᱮᱸᱱᱟ ᱵᱟᱝ ᱪᱟᱞᱟᱣ ᱟᱠᱟᱱᱟ?
ᱜᱚᱝᱠᱮ ᱞᱟᱜᱟᱣ ᱫᱚᱭ ᱦᱮᱡ ᱞᱮᱱ ᱛᱟᱦᱮᱸᱜ ᱜᱚᱝᱠᱮ ᱟᱫᱚ ᱠᱟᱴᱟᱣ ᱮᱱᱟ ᱜᱚᱝᱠᱮ ᱾
ᱟᱪᱪᱷᱟ ᱟᱪᱪᱷᱟ ᱾
ᱢᱚᱱᱮ ᱠᱟᱹᱴᱤᱡ ᱠᱟᱹᱴᱤᱡ ᱪᱩᱞᱩᱝ ᱜᱚᱝᱠᱮ ᱥᱟᱰᱮ ᱠᱟᱛᱮ ᱟᱞᱤᱧ ᱫᱚ ᱢᱟᱱᱮ ᱨᱤᱥᱤᱵᱷ ᱦᱚᱸ ᱵᱟᱞᱤᱧ ᱵᱩᱡᱽ ᱫᱟᱲᱮ ᱠᱟᱣᱫᱮᱭᱟ ᱟᱞᱤᱧ ᱴᱷᱮᱱ ᱨᱤᱥᱤᱵᱷ ᱨᱮᱱᱟᱜ ᱚᱯᱥᱮᱱ ᱦᱚᱸ ᱵᱟᱝ ᱦᱮᱡ ᱠᱟᱱᱟ ᱟᱫᱚ ᱜᱚᱝᱠᱮ ᱚᱱᱮ ᱧᱮᱞᱮᱫ ᱛᱟᱦᱮᱸᱱᱟᱤᱧ ᱟᱫᱚ ᱠᱟᱴᱟᱣ ᱮᱱᱟ, ᱧᱮᱞ ᱛᱮᱜᱮ ᱾
ᱟᱪᱪᱷᱟ ᱟᱪᱪᱷᱟ ᱾
ᱮᱸ ᱛᱚᱵᱮ ᱜᱚᱢᱠᱮ ᱱᱚᱣᱟ ᱵᱚᱨᱥᱟ ᱨᱮᱫᱚ ᱟᱯᱮᱥᱮᱫ ᱫᱚ ᱦᱟᱹᱠᱩ ᱠᱚᱯᱮ ᱥᱟᱵ ᱵᱟᱲᱟ ᱠᱚ ᱠᱚᱜᱮᱭᱟ ᱥᱮ ᱵᱟᱝ?
ᱦᱮᱸ ᱜᱚᱝᱠᱮ ᱦᱟᱹᱠᱩ ᱠᱚᱫᱚ ᱥᱟᱵ ᱦᱩᱭᱩᱜ ᱜᱮᱭᱟ ᱵᱚᱨᱥᱟ ᱨᱮᱫᱚ ᱾ ᱟᱨ ᱱᱮᱛᱟᱨ ᱫᱚ ᱜᱚᱢᱠᱮ ᱵᱚᱨᱥᱟ ᱢᱟᱱᱮ ᱜᱚᱢᱠᱮ ᱱᱮᱛᱟᱨ ᱫᱚ ᱵᱚᱨᱥᱟ ᱢᱟᱱᱮ ᱛᱚ ᱦᱟᱹᱠᱩ ᱥᱮ
ᱦᱮᱸ
ᱵᱟᱹᱫ ᱵᱟᱹᱭᱦᱟᱹᱨ ᱜᱚᱴᱟᱜᱮ ᱦᱟᱹᱠᱩ ᱱᱤᱛᱚᱜ ᱫᱚ
ᱦ ᱛᱚ ᱜᱚᱢᱠᱮ ᱫᱚ ᱜᱟᱰᱟ ᱠᱚᱨᱮ ᱥᱮ ᱱᱚᱣᱟ ᱵᱟᱹᱫᱽ ᱠᱚᱨᱮ ᱜᱮ
ᱜᱚᱝᱠᱮ ᱵᱟᱹᱫᱽ ᱠᱚᱨᱮ ᱜᱮᱞᱮ ᱥᱟᱵ ᱠᱚᱜᱮᱭᱟᱞᱮ ᱟᱞᱮ ᱫᱚ ᱜᱟᱰᱟ ᱠᱚᱨᱮ ᱫᱚ ᱜᱚᱝᱠᱮ ᱫᱚᱢᱮ ᱫᱟᱜ ᱦᱤᱡᱩᱜ ᱜᱮᱭᱟ ᱛᱚ ᱟᱫᱚ ᱜᱟᱰᱟ ᱠᱚᱨᱮ ᱫᱚ ᱜᱚᱝᱠᱮ ᱪᱤᱠᱤᱛᱮ ᱥᱟᱵ ᱠᱚᱣᱟ ᱢᱟᱱᱮ ᱦᱮᱸ ᱵᱟᱹᱲᱥᱤ ᱠᱚᱛᱮ ᱛᱚ ᱥᱟᱵ ᱫᱚ ᱜᱟᱱᱚᱜᱼᱟ ᱜᱟᱰᱟ ᱠᱚᱫᱚ ᱢᱟᱱᱮ ᱡᱟᱞ ᱠᱚᱨᱮ ᱛᱮ ᱫᱚ ᱵᱟᱝ ᱜᱟᱱᱚᱜᱼᱟ ᱟᱨ ᱜᱚᱝᱠᱮ ᱜᱟᱰᱟ ᱠᱚᱫᱚ ᱦᱟᱱᱟ ᱱᱟᱣᱟ ᱟᱹᱛᱩ ᱠᱚ ᱦᱤᱡᱩᱜ ᱜᱮᱭᱟ ᱥᱮ ᱫᱚᱢᱮ ᱞᱟᱴᱷᱟᱜ ᱜᱮᱭᱟ ᱡᱟᱞ ᱠᱚᱨᱮᱫ ᱫᱚ ᱪᱷᱟᱲᱟ ᱠᱚᱫᱚ ᱠᱟᱹᱴᱤ ᱠᱚᱥᱴᱚ ᱟᱹᱰᱤ ᱚᱥᱚᱢᱵᱷᱚᱵ ᱢᱟᱱᱮ ᱰᱟᱱᱴᱤ ᱠᱚ ᱦᱟᱱᱮ ᱱᱟᱣᱟ ᱟᱹᱰᱤ ᱠᱤᱪᱷᱩ ᱡᱟᱞ ᱦᱚᱸ ᱚᱲᱮᱡᱚᱜᱼᱟ ᱟᱨ ᱫᱚᱢᱮ ᱫᱟᱜ ᱦᱚᱸᱛᱚ ᱫᱚᱢᱮ ᱵᱳᱦᱮᱞᱳᱜᱼᱟ ᱛᱚ ᱜᱟᱰᱟ ᱨᱮᱫᱚ ᱟᱹᱰᱤ ᱡᱳᱨ ᱛᱮ ᱟᱫᱚ ᱦᱟᱹᱠᱩ ᱠᱚ ᱥᱟᱵ ᱠᱟᱹᱴᱤᱡ ᱵᱟᱝ ᱜᱟᱱᱚᱜ ᱜᱮᱭᱟ ᱟᱫᱚ ᱱᱚᱣᱟ ᱵᱟᱹᱫ ᱵᱟᱹᱭᱦᱟᱹᱲ ᱫᱚ ᱟᱛᱩ ᱦᱤᱡᱩᱜ-ᱟ ᱛᱚ ᱤᱭᱟᱹ ᱟᱲᱮ ᱠᱚᱨᱮ ᱯᱟᱴᱟ ᱠᱚ ᱜᱷᱩᱱᱤ ᱠᱚ ᱚᱰᱟᱣ ᱦᱩᱭᱩᱜ ᱜᱮᱭᱟ ᱟᱫᱚ ᱡᱷᱟᱞᱤ ᱫᱚᱠᱚ ᱡᱷᱟᱞᱤᱜ ᱜᱮᱭᱟ ᱠᱚ
ᱟᱪᱪᱷᱟ ᱛᱚ ᱜᱚᱢᱠᱮ ᱚᱱᱟ ᱵᱟᱹᱫᱽ ᱵᱟᱹᱭᱦᱟᱹᱲ ᱠᱚᱨᱮ ᱜᱮ ᱟᱯᱮ ᱥᱮᱫ ᱫᱚ ᱪᱤᱞᱤ ᱦᱟᱹᱠᱩ ᱵᱤᱥᱤ ᱠᱚ ᱧᱟᱢ ᱧᱟᱢᱚᱜ ᱜᱮᱭᱟ?
ᱟᱞᱮ ᱥᱮᱫ ᱫᱚ ᱜᱚᱢᱠᱮ ᱩᱱᱠᱩ ᱯᱩᱴᱷᱤ ᱦᱟᱠᱩ ᱨᱤᱧᱡᱽᱨᱟ ᱟᱨ ᱤᱭᱟᱹ ᱥᱳᱞ ᱦᱚᱸᱠᱚ ᱦᱤᱡᱩᱜ ᱜᱮᱭᱟ ᱠᱚ ᱢᱟᱹᱝᱜᱽᱨᱤ ᱦᱚᱸᱠᱚ ᱦᱤᱡᱩᱜ ᱜᱮᱭᱟ ᱠᱚ
ᱦᱮᱸ ᱟᱨ ᱠᱳᱭ ᱠᱳᱭ ᱫᱚᱠᱚ ᱡᱷᱟᱹᱞᱤ ᱫᱚ ᱡᱷᱟᱹᱞᱤᱜ ᱜᱮᱭᱟ ᱠᱚ ᱠᱳᱭ ᱦᱟᱠᱳ ᱢᱮᱱᱟᱜ ᱠᱚᱣᱟ ᱠᱚᱢ
ᱟᱨ ᱱᱩᱠᱩ ᱵᱩᱢᱵᱩᱡ ᱫᱩᱬᱤ ᱩᱱᱠᱩ ᱟᱨ
ᱵᱟᱝ ᱵᱩᱢᱵᱩᱡ ᱵᱩᱢᱵᱩᱡ ᱫᱚ ᱟᱹᱰᱤ ᱠᱚᱢ ᱠᱚ ᱡᱷᱟᱹᱞᱤᱜ ᱜᱮᱭᱟ ᱠᱚ ᱵᱟᱢᱵᱤ ᱫᱩᱲᱤ ᱠᱚ ᱡᱷᱟᱹᱞᱤᱜ ᱜᱮᱭᱟ ᱠᱚ
ᱟᱪᱪᱷᱟ ᱟᱪᱪᱷᱟ ᱡᱟᱦᱟᱸᱭ ᱞᱮᱡᱽᱨᱟ ᱜᱟᱹᱲᱭᱟᱹ ᱠᱚ ᱢᱮᱱᱟᱜᱼᱟ
ᱦᱮᱸ ᱱᱩᱠᱩ ᱫᱚ ᱩᱱᱠᱩ ᱫᱚ ᱢᱮᱱᱟᱜ ᱠᱚ ᱜᱮᱭᱟ ᱱᱩᱠᱩ ᱫᱚ ᱢᱮᱱᱟᱜ ᱠᱚ ᱜᱮᱭᱟ ᱨᱮᱧᱡᱮᱫ
ᱟᱨ ᱚᱱᱟ ᱢᱟᱹᱝᱜᱽᱨᱤ‌ ᱚᱠᱟ ᱞᱮᱠᱟ ᱢᱮᱱᱟᱜ ᱠᱚᱣᱟ ᱚᱱᱛᱮ
ᱦᱮᱸ ᱢᱟ‌ ᱢᱟᱹᱝᱜᱽᱨᱤ ᱢᱮᱱᱟᱜ ᱠᱚ ᱜᱮᱭᱟ ᱚᱱᱛᱮ ᱢᱟᱱᱮ ᱢᱟᱹᱝᱽᱨᱤ ᱫᱚ ᱪᱤᱠᱟ ᱞᱟᱹᱭ ᱢᱮᱥᱮ ᱠᱚᱢ ᱫᱚᱢᱮ ᱫᱟᱜ ᱞᱮᱠᱷᱟᱱ ᱜᱮᱠᱚ ᱦᱤᱡᱩᱜᱼᱟ ᱠᱚ
ᱟᱞᱮ ᱥᱮᱫ ᱫᱚ ᱜᱚᱢᱠᱮ ᱢᱟᱹᱝᱜᱽᱨᱤ ᱠᱚᱫᱚ ᱠᱚ ᱠᱚᱢ ᱜᱮᱭᱟ ᱱᱩᱠᱩ ᱯᱩᱴᱷᱤ ᱟᱨ ᱞᱮᱧᱡᱽᱨᱟ ᱜᱟᱹᱲᱟᱹᱭ ᱟᱨ ᱡᱟᱦᱟᱸ ᱵᱩᱢ ᱵᱩᱸᱵᱩᱡ ᱱᱩᱠᱩ ᱡᱟᱦᱟᱸ ᱫᱩᱲᱤᱵᱤᱱ ᱞᱟᱹᱭᱮᱫ ᱠᱚᱢ ᱩᱱᱠᱩ ᱦᱮᱱᱟᱜ ᱠᱚᱣᱟ ᱟᱨ ᱟᱨ ᱠᱩᱪᱞᱟᱹ ᱠᱚᱦᱚᱸ ᱠᱚ ᱡᱷᱟᱹᱞᱤᱜ ᱜᱮᱭᱟ ᱠᱩᱸᱪᱞᱟᱹ ᱯᱮ ᱡᱚᱢ ᱠᱚ ᱜᱮᱭᱟ ᱯᱮ?
ᱦᱩᱸ ᱠᱩᱪᱞᱟᱹ ᱫᱚ ᱡᱚᱢ ᱠᱚ ᱜᱮᱭᱟ ᱞᱮ ᱟᱫᱚ ᱱᱤᱛᱚᱜ ᱫᱚ ᱟᱫᱚ ᱡᱷᱟᱹᱞᱤ ᱜᱮ ᱟᱞᱮ ᱥᱮᱫ ᱫᱚ ᱠᱷᱩᱪᱞᱟᱹ ᱫᱚ ᱵᱟᱠᱚ ᱡᱷᱟᱹᱞᱤᱜ ᱜᱮᱭᱟ ᱠᱚ ᱠᱷᱩᱪᱞᱟᱹ ᱫᱚ ᱟᱞᱮ ᱥᱮᱫ ᱫᱚ ᱠᱚᱢ ᱢᱮᱱᱟᱜ ᱠᱚᱣᱟ ᱵᱟᱹᱫᱽ ᱵᱟᱹᱭᱦᱟᱹᱲ ᱠᱚ ᱨᱮ ᱫᱚ ᱠᱩᱪᱞᱟᱹ ᱫᱚ ᱡᱷᱟᱹᱞᱤ ᱫᱚ ᱵᱟᱠᱚ ᱡᱷᱟᱹᱞᱤ ᱵᱟᱲᱟ ᱠᱟᱱᱟ ᱠᱚ ᱜᱟᱰᱟ ᱠᱚᱨᱮ ᱢᱮᱱᱟᱜ ᱠᱚᱣᱟ ᱠᱩᱪᱞᱟᱹ ᱫᱚ
ᱜᱟᱰᱟ ᱠᱚᱨᱮ ᱫᱚ ᱵᱟᱹᱲᱥᱤ ᱵᱟᱹᱲᱥᱤ ᱛᱮ ᱵᱟᱯᱮ ᱡᱷᱟᱹᱞᱤ ᱵᱟᱲᱟ ᱟᱠᱟᱫ ᱠᱚᱣᱟ?
ᱜᱟᱰᱟ ᱠᱚᱨᱮ ᱫᱚ ᱵᱟᱹᱲᱥᱤ ᱛᱮᱜᱮ ᱵᱟᱠᱷᱟᱱ ᱜᱚᱝᱠᱮ ᱠᱩᱸᱪ ᱠᱩᱪᱞᱟᱹ ᱫᱚ ᱛᱤ ᱛᱮᱫᱚ ᱵᱟᱠᱚ ᱥᱟᱵᱚ ᱟᱠᱚ ᱥᱮ
ᱦᱩᱸ ᱩᱱᱠᱩ ᱫᱚ ᱩᱱᱠᱩᱣᱟᱜ ᱤᱭᱟᱹ ᱢᱟ ᱟᱹᱰᱤ ᱞᱮᱧᱡᱮᱨ ᱜᱮᱭᱟ
ᱟᱹᱰᱤ ᱞᱮᱧᱡᱮᱨ ᱜᱮᱭᱟ ᱱᱩᱠᱩ ᱫᱚ ᱱᱩᱠᱩ ᱡᱟᱦᱟᱸᱱᱟᱜ ᱠᱚ ᱯᱟᱴᱟ ᱢᱟᱴᱟ ᱚᱰᱟ ᱠᱷᱟᱱ ᱱᱚᱣᱟ ᱨᱮᱠᱚ ᱡᱷᱟᱹᱞᱤᱜ ᱠᱟᱱ ᱠᱚ ᱟᱨ ᱵᱟᱠᱷᱟᱱ ᱱᱚᱣᱟ ᱵᱟᱹᱲᱥᱤ ᱠᱚᱨᱮ ᱜᱮ ᱛᱤ ᱛᱮᱫᱚ ᱥᱟᱵ ᱟᱹᱰᱤ ᱢᱩᱥᱠᱤᱞ ᱜᱮᱭᱟ ᱟᱫᱚ ᱜᱚᱝᱠᱮ ᱢᱚᱱᱮ ᱫᱟᱜ ᱠᱚ ᱡᱚᱠᱷᱚᱱ ᱟᱸᱡᱮᱫ ᱦᱩᱭᱩᱜ ᱜᱮᱭᱟ ᱛᱚᱠᱷᱚᱱ ᱫᱚ ᱜᱟᱱᱚᱜᱼᱟ, ᱢᱟᱱᱮ ᱞᱚᱥᱚᱫ ᱠᱚᱨᱮ ᱫᱚ ᱴᱷᱤᱠ ᱜᱮᱭᱟ
ᱦᱩᱸ ᱚᱱᱮ ᱯᱩᱪᱩᱡ ᱠᱟᱛᱮ ᱨᱮᱦᱚᱢ ᱥᱟᱵ ᱥᱟ-ᱥᱟᱵᱮ ᱜᱮᱭᱟ
ᱟᱨ ᱤᱭᱟᱹ ᱢᱟᱱᱮ ᱥᱟᱵ ᱠᱟᱛᱮᱫ ᱦᱚᱸ ᱪᱮᱛᱟᱱ ᱥᱮᱫ ᱪᱟᱯᱟᱫ ᱜᱚᱫ ᱠᱟᱭᱟᱢ ᱜᱷᱩᱴᱩ ᱥᱮᱫ ᱵᱚᱦᱚᱞ ᱞᱮᱠᱷᱟᱱ ᱱᱚᱣᱟ ᱫᱟᱜ ᱨᱮᱫᱚ ᱟᱢ ᱥᱟᱭᱤᱰ ᱨᱮᱦᱚᱸ ᱡᱚᱠᱷᱚᱱ ᱡᱟᱯᱟᱜ ᱠᱚᱜᱟᱭ ᱥᱮ ᱟᱢ ᱛᱤ ᱛᱮᱦᱚᱸ ᱵᱟᱢ ᱥᱟᱵ ᱫᱟᱲᱮᱣᱟᱭᱟᱢ
ᱮᱠᱫᱚᱢ ᱢᱟᱱᱮ ᱢᱟᱱᱮ ᱥᱟᱵ ᱛᱤᱛᱮᱫᱚ ᱵᱟᱢ ᱥᱟᱵ ᱠᱮᱭᱟ
ᱵᱟᱝ ᱟᱢ ᱥᱟᱵ ᱧᱟᱢᱮ ᱨᱮᱦᱚᱸ ᱯᱩᱪᱩᱪᱚᱜᱼᱟᱭ ᱟᱫᱚ ᱡᱟᱞ ᱮᱢᱟᱱ ᱠᱚ ᱛᱟᱦᱮᱸ ᱞᱮᱱᱠᱷᱟᱱ ᱴᱷᱤᱠ ᱜᱮᱭᱟ
ᱮᱠᱫᱚᱢ ᱠᱩᱪᱞᱟᱹ ᱡᱤᱞ ᱢᱟ ᱞᱟᱹᱭ ᱟᱠᱚ ᱢᱟᱭᱟᱝ ᱠᱚ ᱵᱮᱥᱤᱜᱼᱟ ᱥᱮ ᱵᱷᱟᱜᱤ ᱫᱚᱦᱚᱭᱟᱭ
ᱦᱩᱸ ᱟᱫᱚ ᱜᱚᱢᱠᱮ ᱟᱹᱞᱤᱧ ᱫᱚ ᱢᱟᱨᱟᱝ ᱠᱟᱛᱮᱫ ᱫᱚ ᱜᱩᱥᱟᱹ ᱠᱟᱹᱴᱤᱡ ᱨᱮᱜᱮ ᱡᱚᱢ ᱟᱠᱟᱜ ᱠᱚᱣᱟᱞᱤᱧ ᱫᱚᱢᱮ ᱟᱫᱚ ᱱᱤᱛᱚᱜ ᱫᱚ ᱡᱚᱢ ᱵᱟᱲᱟ ᱠᱚᱫᱚ ᱵᱟᱝ ᱦᱩᱭ ᱠᱟᱱᱟ
ᱟᱫᱚ ᱥᱟᱵ ᱦᱚᱸ ᱵᱟᱝ ᱦᱩᱭ ᱟᱠᱟᱱᱟ ᱠᱩᱪᱞᱟᱹ ᱠᱚᱫᱚ
ᱟᱨ ᱠᱩᱪᱞᱟᱹ ᱠᱚᱫᱚ ᱪᱮᱫ ᱞᱮᱠᱟ ᱯᱮ ᱡᱚᱢ ᱡᱚᱢ ᱠᱚ ᱛᱟᱦᱮᱫ ᱟᱨ ᱨᱟᱯᱟᱜ ᱠᱟᱛᱮ ᱥᱮ ᱩᱛᱩ ᱠᱟᱛᱮᱜ? ᱟᱞᱮ ᱥᱮᱫ ᱫᱚ ᱡᱮᱢᱚᱱ ᱨᱟᱯᱟᱜ ᱠᱟᱛᱮ ᱦᱚᱸᱠᱚ ᱡᱚᱢ ᱠᱚ ᱜᱮᱭᱟ ᱛᱟᱯᱚᱨᱮ ᱩᱛᱩ ᱠᱟᱛᱮ ᱦᱚᱸ ᱢᱟᱱᱮ ᱵᱟᱦ
ᱤᱧ ᱫᱚ ᱨᱟ ᱩᱛᱩ ᱠᱟᱛᱮᱫ ᱜᱮ ᱡᱚᱢ ᱠᱟᱜ ᱠᱩᱣᱟᱹᱧ ᱨᱟᱯᱟᱜ ᱠᱟ ᱠᱟᱛᱮᱫ ᱫᱚ ᱡᱚᱢ ᱵᱟᱝ ᱦᱩᱭᱩᱜᱼᱟ
ᱟᱪᱪᱷᱟ ᱟᱪᱪᱷᱟ ᱛᱟᱦᱚᱞᱮ ᱱᱩᱠᱩ ᱟᱵᱚᱨᱮᱱ ᱡᱮᱢᱚᱱ ᱞᱮᱸᱡᱽᱨᱟ ᱜᱟᱹᱲᱟᱹᱭ ᱩᱱᱠᱩ ᱫᱚ ᱨᱟᱯᱟᱜ ᱠᱟᱛᱮ
ᱱᱩᱠᱩ ᱫᱚ ᱨᱟᱯᱟᱜ ᱠᱟᱛᱮ ᱡᱚᱢ ᱦᱩᱭ ᱠᱟᱱᱟ ᱟᱫᱚ ᱜᱚᱢᱠᱮ ᱟᱹᱞᱤᱧ ᱟᱹᱞᱤᱧ ᱫᱚ ᱞᱮᱸᱡᱽᱨᱟ ᱜᱟᱹᱲᱟᱹᱭ ᱫᱚ ᱚᱱᱟ ᱩᱛᱩ ᱠᱷᱚᱱᱟᱜ ᱫᱚ ᱨᱟᱯᱟᱜ ᱜᱮ ᱫᱚᱢᱮ ᱞᱤᱧ ᱠᱩᱥᱤᱭᱟᱜ ᱜᱮᱭᱟᱞᱤᱧ ᱢᱟᱱᱮ ᱨᱟᱯᱟᱜ ᱠᱟᱛᱮ ᱯᱩᱨᱟᱹ ᱚᱱᱮ ᱤᱭᱟᱹ ᱢᱟᱨᱤᱪ ᱟᱛᱮᱫ ᱠᱟᱹᱴᱤᱡ ᱥᱩᱱᱩᱢ ᱠᱚ ᱟᱛᱮᱫ ᱥᱤᱯᱤ ᱠᱚᱣᱟ
ᱦᱳᱭ ᱦᱳᱭ ᱯᱮᱭᱟᱡ ᱥᱩᱱᱩᱢ ᱠᱚ ᱮᱢ ᱠᱟᱛᱮᱫ ᱥᱤᱯᱤ ᱠᱟᱛᱮᱫ
ᱛᱮ ᱢᱟᱱᱮ ᱱᱚᱣᱟ ᱛᱮᱜᱮ ᱢᱤᱫ ᱵᱟᱹᱴᱤ ᱫᱟᱜ ᱢᱟᱹᱰᱤ ᱡᱚᱢ ᱜᱚᱫ ᱠᱟᱜᱼᱟ ᱞᱤᱧ
ᱴᱷᱤᱠ ᱴᱷᱤᱠ ᱢᱟᱱᱮ ᱟᱹᱰᱤ ᱵᱷᱟᱜᱤ ᱠᱚ ᱵᱩᱡᱷᱟᱹᱜ-ᱟ ᱩᱱᱠᱩ ᱦᱮᱸᱥᱮ ᱨᱟᱯᱟᱜ ᱠᱟᱛᱮ ᱦᱚᱸ ᱟᱨ ᱩᱛᱩ ᱠᱟᱛᱮ ᱦᱚᱸ ᱟᱹᱞᱤᱧ ᱦᱚᱸ ᱞᱮᱸᱡᱽᱨᱟ ᱜᱟᱹᱲᱟᱹᱭ ᱫᱚᱞᱤᱧ ᱠᱩᱥᱤᱭᱟᱠᱚ ᱜᱮᱭᱟ
ᱩᱛᱩ ᱠᱚᱛᱮ ᱠᱚ ᱜᱚᱢᱠᱮ ᱦᱩᱸ ᱩᱛᱩ ᱠᱚᱛᱮᱫ ᱦᱚᱸ ᱥᱤᱵᱤᱞ ᱫᱚᱠᱚ ᱥᱤᱵᱤᱞᱟ ᱜᱚᱢᱠᱮ ᱠᱤᱱᱛᱩ ᱨᱟᱯᱟᱜ ᱞᱮᱠᱟ ᱫᱚ ᱜᱚᱢᱠᱮ ᱟᱹᱞᱤᱧ ᱫᱚ ᱵᱟᱝ ᱥᱤᱵᱤᱞ ᱞᱤᱧᱟᱹ
ᱚ ᱢᱟᱱᱮ ᱨᱟᱯᱟᱜ ᱜᱮ ᱟᱹᱵᱤᱱ ᱫᱚ ᱯᱷᱮᱵᱨᱮᱴ
ᱦᱮᱸ ᱨᱟᱨᱟᱯᱟᱜ ᱜᱮ ᱟᱹᱞᱤᱧ ᱫᱚ ᱯᱷᱮᱵᱟᱨᱮᱴ
ᱦᱚᱸ ᱟᱪᱪᱷᱟ ᱟᱪᱪᱷᱟ ᱦᱮᱸ ᱱᱩᱠᱩ ᱫᱚ ᱟᱵᱚ ᱥᱟᱱᱛᱟᱲ ᱫᱚᱠᱚ ᱟᱵᱚ ᱥᱟᱱᱛᱟᱲ ᱫᱚ ᱵᱟᱝ ᱱᱩᱠᱩ ᱱᱚᱣᱟ ᱫᱚ ᱱᱩᱠᱩ ᱫᱤᱼᱼ
ᱡᱚᱢ ᱠᱚᱜᱮᱭᱟ ᱠᱚ ᱫᱤᱠᱩ ᱫᱚ ᱡᱚᱢ ᱫᱚ ᱡᱚᱢ ᱠᱚᱜᱮᱭᱟ ᱠᱚ ᱠᱤᱱᱛᱩ ᱥᱟᱱᱼᱼ ᱼᱛᱟᱞ ᱜᱮ ᱵᱮᱥᱤ ᱢᱟᱱᱮ ᱨᱟᱯᱟᱜ ᱠᱚᱫᱚ ᱵᱤᱥᱤ ᱵᱤᱥᱤ ᱦᱮᱸ ᱥᱮᱫᱟᱭ ᱦᱚᱲ ᱫᱚ ᱵᱤᱥᱤ ᱠᱚ ᱨᱟᱯᱟᱜ ᱠᱟᱛᱮ ᱜᱮᱛᱚ ᱡᱚᱢ ᱠᱟᱜ ᱠᱚᱣᱟ ᱠᱚ ᱩᱛᱩ ᱫᱚ ᱠᱚᱢ
ᱥᱩᱱᱩᱢ ᱠᱚᱫᱚ ᱚᱠᱟᱨᱮᱢ ᱧᱟᱢᱟ ᱥᱤᱭᱟᱹ ᱠᱚᱫᱚ
ᱢᱚᱥᱞᱟ ᱠᱚᱦᱚᱸ ᱟᱠᱟᱨᱮᱢ ᱧᱟᱢᱟ ᱩᱱᱚᱠᱛᱚ ᱚᱱᱟ ᱚᱱᱟ ᱦᱚᱸ ᱠᱤᱨᱤᱧ ᱛᱮᱛᱚ ᱯᱚᱭᱥᱟ ᱞᱟᱜᱟᱜᱼᱟ ᱟᱛᱚ ᱟᱨ ᱱᱚᱣᱟ ᱫᱚ ᱵᱩᱞᱩᱝ ᱟᱛᱮᱫ ᱦᱚᱸ ᱵᱩᱞᱩᱝ ᱟᱛᱮᱫ ᱦᱚᱸ ᱮᱵᱚᱝ ᱵᱷᱟᱜᱤ ᱜᱮ ᱵᱩᱞᱩᱝ ᱢᱟᱹᱨᱤᱪ ᱟᱛᱮ ᱦᱚᱸ ᱥᱤᱯᱤᱭᱟᱢ ᱥᱮ ᱱᱚᱣᱟ ᱟᱛᱮᱦᱚᱸ ᱡᱚᱢ ᱜᱚᱜ
ᱦᱩᱸ ᱢᱟᱱᱮ ᱛᱮ ᱦᱩᱸ ᱵᱩᱞᱩᱝ ᱟᱨ ᱢᱟᱹᱨᱤᱪ ᱮᱢ ᱢᱟᱱᱮ ᱜᱮ ᱥᱟᱫ ᱫᱚ ᱦᱤᱡᱩᱜ ᱠᱟᱱᱟ ᱛᱚ
ᱠᱟᱱᱟ
ᱟᱨ ᱦᱟᱞᱠᱟ ᱯᱤᱭᱟᱸᱡ ᱮᱢ ᱧᱟᱢ ᱞᱮᱠᱷᱟᱱ ᱜᱮ ᱫᱟᱜ ᱢᱟᱹᱲᱤ ᱫᱚᱢ ᱡᱚᱢ ᱠᱟᱜᱼᱟ
ᱡᱚᱢ ᱜᱚᱜ ᱠᱟᱜᱼᱟᱢ
ᱟᱞᱮ ᱦᱚᱸ ᱚᱝᱠᱟᱜᱮ ᱨᱟᱯᱟᱜ ᱞᱮᱧᱨᱟ ᱜᱟᱹᱲᱟᱹᱭ ᱫᱚᱞᱮ ᱨᱟᱯᱟᱜ ᱠᱚᱜᱮᱭᱟ ᱨᱟᱯᱟᱜ ᱩᱛᱩ ᱚᱝᱠᱟ ᱠᱟᱛᱮ ᱜᱮ ᱡᱚᱢ ᱦᱩᱭᱩᱜ ᱜᱮᱭᱟ
ᱦᱩᱸ
ᱟᱨ ᱟᱯᱮ ᱥᱮᱫ ᱫᱚ ᱜᱚᱝᱠᱮ ᱱᱚᱜ-ᱚᱭ ᱵᱚᱨᱥᱟ ᱨᱮᱫᱚ ᱜᱟᱰᱟ ᱨᱮᱫᱚ ᱠᱟᱨᱥᱮᱞᱟ ᱠᱚᱫᱚ ᱠᱚ ᱧᱟᱢᱚᱜ ᱟᱥᱮ ᱵᱟᱝ
ᱪᱤᱞᱤᱠᱚ ᱠᱚ ᱜᱚᱝᱠᱮ ᱞᱟᱹᱭ ᱠᱮᱫᱟᱵᱤᱱ
ᱠᱟᱨᱥᱞᱟ
ᱧᱟᱢ ᱫᱚᱠᱚ ᱜᱚᱝᱠᱮ ᱧᱟᱢᱚᱜ ᱟᱠᱚ ᱟᱞᱮ ᱫᱚ ᱚᱱᱮ ᱠᱮᱱᱮᱞ ᱠᱚᱨᱮ ᱠᱚ ᱧᱟᱢᱚᱜ ᱜᱮᱭᱟ ᱠᱚ
ᱦᱩᱸ ᱦᱩᱸ ᱟᱞᱮ ᱦᱚᱸ ᱚᱱᱠᱟ ᱜᱟᱰᱟ ᱜᱟᱰᱟ ᱠᱮᱱᱮᱞ
ᱠᱮᱱᱮᱞ ᱜᱟᱰᱟ ᱨᱮᱫᱚ ᱦᱮᱸ ᱩᱱᱠᱩ ᱚᱱᱟ ᱠᱚᱨᱮ ᱠᱚ ᱧᱟᱢᱚᱜ ᱜᱮᱭᱟ ᱠᱚ ᱟᱫᱚ ᱜᱟᱰᱟ ᱨᱮᱫᱚ ᱵᱟᱞᱮ ᱚᱰᱟᱣ ᱜᱮᱭᱟ ᱵᱟᱞᱮ ᱚᱰᱟᱣ ᱜᱮᱭᱟᱞᱮ ᱢᱟᱱᱮ ᱞᱟᱹᱭ ᱞᱟᱹᱭ ᱫᱟᱞᱤᱧ ᱥᱮ ᱢᱟᱱᱮ ᱦᱟᱱᱟ ᱱᱟᱣᱟ ᱦᱤᱡᱩᱜ ᱜᱮᱭᱟ ᱛᱚ ᱠᱟ ᱠᱟᱴ ᱠᱚ ᱢᱩᱰᱷᱟᱹᱜ ᱠᱚ ᱦᱟᱱᱮ ᱱᱟᱣᱟ ᱟᱹᱰᱤ ᱠᱤᱪᱷᱩ ᱦᱤᱡᱩᱜ ᱜᱮᱭᱟ ᱟᱛᱳ ᱦᱤᱡᱩᱜ ᱜᱮᱭᱟ ᱛᱚ ᱱᱚᱝᱨᱟ ᱠᱚ
ᱚ
ᱚᱱᱟ ᱠᱷᱟᱹᱛᱤᱨ ᱛᱮ ᱟᱫᱚ ᱜᱟᱰᱟ ᱨᱮᱫᱚ ᱵᱟᱞᱮ ᱥᱟᱵ ᱠᱚᱜᱮᱭᱟᱞᱮ ᱤᱭᱟᱹ ᱨᱮᱜᱮ ᱫᱚᱢᱮ ᱫᱟᱜ ᱞᱮᱠᱷᱟᱱ ᱟᱫᱚ ᱫᱟᱜ ᱟᱸᱡᱮᱫ ᱞᱮᱠᱷᱟᱱ ᱴᱷᱤᱠ ᱜᱮᱭᱟ ᱚᱱᱮ ᱫᱟᱜ ᱠᱚ ᱡᱚᱠᱷᱚᱱ ᱠᱚᱢ ᱦᱤᱡᱩᱜ ᱠᱟᱱᱟ ᱛᱚᱠᱷᱚᱱ ᱫᱚ ᱚᱰᱟᱣ ᱜᱮᱭᱟᱞᱮ ᱾
ᱟᱪᱪᱷᱟ ᱛᱚ ᱜᱚᱝᱠᱮ ᱱᱚᱣᱟ ᱡᱮᱞ ᱠᱚᱫᱚ ᱪᱮᱫ ᱡᱮᱞ ᱵᱮᱱ ᱠᱩᱥᱤᱭᱟᱜ ᱜᱮᱭᱟ?
ᱡᱮᱞ ᱡᱤᱞ ᱫᱚ ᱜᱚᱝᱠᱮ ᱟᱹᱞᱤᱧ ᱫᱚ ᱥᱤᱢ ᱡᱮᱹᱞ ᱠᱩᱥᱤᱭᱟᱜ ᱜᱤᱭᱟᱞᱤᱧ
ᱱᱤᱭᱟᱹ ᱡᱮᱢᱚᱱ ᱫᱮᱥ
ᱦᱮ ᱫᱤᱥᱤ ᱥᱤᱢ ᱡᱮᱞ ᱵᱳᱭ ᱵᱟᱝ ᱠᱚᱢ ᱵᱚᱭᱞᱟᱨ ᱫᱚ ᱩᱱᱟᱹᱜ ᱫᱚ ᱵᱟᱞᱤᱧ ᱠᱩᱥᱤ ᱠᱩᱥᱤᱭᱟᱜ ᱜᱤᱭᱟᱞᱤᱧ ᱢᱟᱱᱮ ᱫᱮᱥᱤ ᱜᱮ ᱠᱩᱥᱤᱭᱟᱜ ᱜᱮᱞᱤᱧ ᱵᱮᱥ ᱵᱷᱟᱜᱮ
ᱟᱨ ᱵᱚᱭᱞᱟᱨ ᱡᱚᱢ ᱫᱚ ᱜᱚᱝᱠᱮ
ᱟᱫᱚ ᱠᱷᱩᱛᱤ ᱦᱮᱸ ᱟᱫᱚ ᱜᱚᱝᱠᱮ ᱵᱚᱭᱞᱟᱨ ᱫᱚ ᱟᱫᱚ ᱱᱩ ᱠᱩ ᱫᱚ ᱤᱧᱡᱤᱠᱥᱮᱱ ᱛᱮᱠᱚ ᱤᱭᱟᱹ ᱦᱚᱪᱚᱭᱮᱜ ᱠᱚᱣᱟ ᱠᱚ ᱛᱚ
ᱵᱷᱮᱠᱥᱤᱱ ᱛᱮ ᱮᱢ ᱠᱟᱛᱮᱫ ᱫᱩ ᱛᱤᱱ ᱢᱟᱥ ᱛᱮᱜᱮ ᱠᱚ ᱦᱟᱨᱟᱭᱮᱜ ᱠᱚᱣᱟ ᱾
ᱦᱟᱨᱟᱭᱮᱫ ᱠᱚᱣᱟ ᱠᱚ ᱾
ᱚᱱᱟ ᱫᱚ ᱟᱫᱚ ᱟᱵᱚᱱᱟᱜ ᱦᱚᱲᱢᱚᱱᱟᱜ ᱵᱷᱤᱛᱟᱹᱨ ᱨᱮᱜᱮ ᱴᱷᱤᱠ ᱫᱚ ᱠᱷᱚᱛᱤᱭᱮᱜ ᱛᱟᱵᱚᱱᱟ ᱦᱮᱸ ᱥᱮ
ᱛᱤ ᱛᱟᱵᱚᱱᱟᱭ ᱱᱚᱣᱟ ᱱᱚᱣᱟ ᱡᱤᱞ ᱜᱮᱵᱚᱱ ᱡᱚᱢ ᱫᱟᱵᱚᱱ ᱟᱨᱚ
ᱦᱩ ᱛᱚ ᱱᱤᱛᱳᱜ ᱫᱚ ᱴᱷᱤᱠ ᱜᱮᱵᱚᱱ ᱵᱩᱡᱷᱟᱹᱜᱼᱟ ᱠᱤᱱᱛᱩ ᱡᱚᱵᱟᱱ
ᱠᱤᱱᱛᱩᱜ
ᱰᱤᱵᱚᱱ ᱵᱚᱭᱮᱥ ᱧᱚᱜᱚᱜᱼᱟ ᱩᱱᱫᱚ ᱟᱫᱚ ᱟᱫᱚ ᱵᱚᱱ ᱵᱩᱡᱷᱟᱹᱣᱟ ᱚᱱᱟ ᱱᱟ ᱤᱭᱟᱹᱴᱟᱜ ᱟᱨᱠᱤ ᱾
ᱦᱩ ᱦᱩ ᱦᱩᱦᱩᱢ ᱢᱟᱱᱮ ᱮᱠᱥᱮᱱᱴᱟᱜ ᱟᱥᱛᱮ ᱟᱥᱛᱮ ᱠᱟᱢᱤ ᱤᱫᱤᱭᱟᱭ ᱾
ᱦᱮᱸ ᱛᱚ ᱚᱱᱟ ᱵᱚᱭᱲᱟ ᱡᱤᱞ ᱫᱚᱭ ᱟᱧᱡᱚᱢ ᱮᱠᱫᱚᱢ ᱵᱟᱝ ᱫᱚᱨᱠᱟᱨᱚᱜ ᱠᱟᱱᱟ ᱡᱟᱦᱟᱭ ᱟᱨ ᱠᱟᱡ ᱨ ᱟ ᱜᱤᱫᱽᱨᱟᱹ ᱠᱚ ᱟᱨ ᱱᱩᱠᱩ ᱠᱟᱹᱴᱤᱡ ᱵᱚᱭᱮᱥᱠᱚ ᱦᱚᱲ ᱞᱟᱜᱤᱫ ᱛᱮ ᱮᱠᱫᱚᱢ ᱵᱟᱝ ᱵᱷᱟᱹᱜᱮᱭᱟ ᱾
ᱵᱟᱝ ᱵᱟᱝ ᱵᱟᱝ ᱱᱚᱣᱟ ᱠᱷᱟᱹᱛᱤᱨ ᱛᱮᱜᱮ ᱛᱚ ᱜᱚᱝᱠᱮ ᱱᱮᱛᱟᱨ ᱫᱚ ᱢᱚᱱᱮ ᱪᱮᱫ ᱞᱤᱧ ᱞᱟᱹᱭ ᱟᱹᱞᱤᱧ ᱪᱚ ᱯᱚᱧᱪᱟᱥ ᱪᱚᱞᱞᱤᱥ ᱯᱚᱧᱪᱟᱥ ᱠᱷᱟᱱ ᱜᱮ ᱯᱩᱨᱟᱹ ᱠᱚ ᱦᱟᱲᱟᱢ ᱪᱟᱵᱟᱜ ᱠᱟᱱᱟ ᱠᱚ ᱪᱮᱫ ᱦᱚᱸ ᱵᱟᱠᱚ ᱠᱟᱹᱢᱤ ᱫᱟᱲᱮᱭᱟᱜ ᱠᱟᱱᱟ ᱠᱚ ᱾ ᱢᱟᱱᱮ ᱵᱚᱭᱞᱟᱨ ᱞᱮᱠᱟᱜᱮ ᱢᱟᱱᱮ ᱱᱩᱠᱩᱣᱟᱜ ᱫᱚ ᱡᱳᱨ ᱜᱮᱛᱚ ᱵᱟᱹᱱᱩᱜ ᱛᱟᱠᱚᱣᱟ ᱥᱮ ᱾ ᱡᱚᱛᱚ ᱠᱚ ᱞᱟᱸᱜᱟᱜ ᱠᱟᱱᱟ ᱠᱚ ᱦᱟᱣ ᱤᱭᱟᱹᱜ ᱚᱱᱮ ᱫᱟᱲᱮᱹᱜᱮ ᱵᱟᱹᱱᱩᱜ
ᱳ ᱳ ᱮᱦ ᱮᱱᱟᱨᱡᱤ ᱜᱮ ᱵᱟᱹᱵᱤᱱ ᱵᱩᱡᱷᱟᱹᱣᱟ ᱾
ᱮᱱᱟᱡᱤ ᱜᱮ ᱵᱟᱹᱱᱩᱜᱼᱟ ᱵᱟᱠᱷᱟᱱ ᱥᱮᱫᱟᱭ ᱦᱚᱫᱽ ᱫᱚ ᱟᱥᱤ ᱯᱚᱸᱪᱟᱥᱤ ᱨᱮᱦᱚᱸ ᱠᱟᱹᱢᱤᱭᱮᱜ ᱜᱤᱭᱟᱭ ᱾ ᱫᱟᱲᱮ ᱠᱚ ᱢᱮᱱᱟᱜ ᱛᱟᱭᱟ ᱾
ᱦᱮᱸ
ᱱᱮᱛᱟᱫ ᱫᱚ ᱛᱚ ᱥᱟᱴ ᱯᱚᱧᱪᱟᱥ ᱥᱟᱴ ᱯᱚᱸᱪᱟ ᱯᱚᱧᱪᱟᱥ ᱯᱚᱧᱪᱟᱱᱱᱚ ᱠᱷᱟᱱᱜᱮ ᱵᱟᱥ ᱟᱫᱚ ᱵᱟᱠᱚ ᱠᱟᱹᱢᱤ ᱫᱟᱲᱮᱭᱟᱜ ᱠᱟᱱᱟ ᱾
ᱦᱳᱭ ᱛᱟᱨᱯᱚᱨᱮ ᱟᱵᱚ ᱫᱚ ᱦᱚᱸᱜᱼᱚᱭ ᱵᱚᱭᱞᱟᱨ ᱡᱮᱹᱞ ᱵᱟᱝ ᱡᱚᱢ ᱠᱟᱛᱮ ᱵᱚᱨᱚᱝ ᱫᱮᱹᱥᱤ ᱥᱤᱢ ᱛᱟᱨᱯᱚᱨᱮ ᱦᱟᱹᱠᱳ ᱠᱚᱵᱚᱱ ᱡᱚᱢ ᱠᱚ ᱵᱷᱟᱹᱜᱮᱭᱟ ᱾
ᱵᱷᱟᱹᱜᱤᱭᱟ
ᱛᱟᱯᱚᱨᱮ ᱡᱟᱦᱟᱸ ᱛᱤᱥ ᱠᱚᱨᱮ ᱵᱚᱨᱚᱝ ᱱᱚᱣᱟ ᱠᱟᱹᱥᱤ ᱡᱮᱹᱞᱮᱢ ᱡᱚᱢ ᱠᱮᱫᱟ ᱾
ᱦᱩ ᱦᱩ ᱵᱷᱟᱜᱮ ᱦᱚᱲᱢᱚ ᱦᱮᱸ ᱱᱚᱣᱟ ᱠᱷᱟᱹᱥᱤ ᱡᱤᱞ ᱫᱚ ᱵᱷᱟᱜᱤ ᱛᱚ ᱱᱚᱣᱟ ᱫᱚ ᱩᱱᱠᱩ ᱫᱚ ᱪᱮᱫ ᱦᱚᱛᱚ ᱵᱟᱝ ᱱᱩᱠᱩ ᱫᱚ ᱡᱷᱚᱛᱚ ᱫᱚ ᱤᱭᱟᱹ ᱟᱵᱚ ᱱᱤᱡᱮᱹ ᱥᱚᱵᱽ ᱛᱚᱝ ᱱᱤᱡᱮᱹ ᱟᱹᱥᱩᱞᱮᱜ ᱠᱚᱣᱟ ᱵᱚᱱ ᱡᱮᱹᱛ ᱱᱩᱠᱩ ᱫᱚ ᱤᱭᱟᱹᱭ ᱨᱟᱱ ᱦᱚᱝ ᱨᱟᱱ
ᱟ
ᱯᱨᱤᱪᱩᱨᱮ ᱡᱚᱛᱚ ᱥᱟ ᱫᱟᱨᱮ ᱥᱟᱠᱟᱢ ᱠᱚ ᱜᱷᱟᱥ ᱠᱚ ᱵᱷᱟᱜᱤ ᱵᱷᱟᱜᱤ ᱡᱤᱱᱤᱥ
ᱛᱟᱯᱚᱨᱮ ᱱᱚᱣᱟ ᱰᱟᱝᱨᱤ ᱡᱤᱞ ᱦᱚᱸ ᱡᱮᱢᱚᱱᱞ ᱞᱮ ᱡᱚᱢ ᱜᱮᱭᱟ ᱟᱞᱮ ᱫᱚ ᱚᱱᱟ ᱦᱚᱸ ᱟᱹᱰᱤ ᱵᱷᱟᱜᱭᱟ
ᱦᱩᱸ ᱥᱮᱴ ᱫᱚ ᱱᱚᱣᱟ ᱦᱮᱸ ᱱᱚᱣᱟ ᱨᱮᱱᱟᱜ ᱠᱚ ᱨᱟᱥᱮ ᱠᱚᱠᱚ ᱧᱩᱭ ᱜᱮᱭᱟ ᱠᱚ ᱢᱟᱱᱮ ᱤᱭᱟᱹ ᱠᱚ ᱡᱤᱞ ᱠᱟᱹᱞᱤ ᱜᱮᱭᱟ ᱠᱚ ᱦᱚᱲᱢᱚ ᱢᱟᱱᱮ ᱫᱟᱲᱮ ᱦᱩᱭᱩᱜᱼᱟ
ᱡᱮᱢᱚᱱ ᱰᱟᱝᱨᱤ ᱡᱤᱞ ᱫᱚ ᱡᱮᱢᱚᱱ ᱰᱟᱠᱛᱟᱨ ᱠᱚᱦᱚᱸ ᱠᱚ ᱞᱟᱹᱭ ᱜᱮᱭᱟ ᱡᱮ ᱡᱚᱢ ᱯᱮ
ᱢᱟᱱᱮ ᱡᱟᱦᱟᱸᱭ ᱦᱚᱲ ᱟᱹᱰᱤᱳ ᱟᱹᱰᱤ ᱡᱳᱨ ᱠᱚ ᱞᱟᱜᱟᱜ ᱟᱥᱮ
ᱦᱩᱸ ᱦᱩᱸ ᱱᱩᱠᱩ ᱞᱟᱸᱜᱟ ᱦᱚᱲ ᱦᱮᱸᱸ ᱱᱚᱶᱟ ᱠᱚ ᱡᱚᱢ ᱜᱮᱭᱟ ᱠᱚ
ᱱᱚᱣᱟ ᱡᱤᱞ ᱠᱚ ᱡᱚᱢ ᱡᱚᱢ ᱞᱮᱠᱷᱟᱱ ᱴᱷᱤᱠ ᱜᱮᱠᱚ ᱢᱟᱱᱮ ᱠᱚ ᱚᱱᱟ ᱫᱚ ᱫᱟᱲᱮ ᱵᱚᱱ ᱵᱩᱡᱷᱟᱹᱣᱟ
ᱦᱩᱸ ᱦᱸ
ᱰᱟᱝᱨᱤ ᱡᱤᱞ ᱫᱚ ᱡᱮᱢᱚᱱ ᱵᱮᱥᱤ ᱦᱚᱸ ᱵᱟᱝᱢ ᱫᱟᱢᱟ ᱟᱲᱟᱭᱥᱚ ᱛᱤᱱᱥᱚ ᱴᱟᱠᱟ ᱠᱮᱡᱤ ᱠᱷᱟᱱ ᱜᱮᱵᱚᱱ ᱧᱟᱢᱟ
ᱦᱮᱸ
ᱦᱮᱸ ᱟᱞᱮ ᱫᱚ ᱜᱠ ᱚᱱᱟ ᱰᱟᱝᱨᱤ ᱡᱤᱞ ᱡᱚᱢ ᱜᱮᱭᱟ ᱚᱱᱟ ᱟᱹᱰᱤ ᱜᱟᱱ ᱡᱟᱭᱜᱟ ᱠᱚᱨᱮ ᱠᱤᱱ ᱧᱮᱞ ᱵᱟᱲᱟ ᱠᱟᱫᱟ ᱰᱜᱮ ᱧᱮᱞ ᱵᱟᱠᱚ ᱡᱚᱢᱟᱜ ᱫᱤᱠᱩ ᱞᱮᱠᱟ ᱠᱚ ᱯᱟᱞᱚᱱ ᱫᱤᱠᱩ ᱞᱮᱠᱟ ᱠᱚ ᱡᱟᱦᱟᱸ ᱠᱚ ᱯᱟᱞᱚᱱᱟ ᱛᱚ ᱟᱞᱮ ᱚᱱᱟ ᱥᱟᱭᱤᱴ ᱫᱚ ᱠᱚᱢ ᱵᱮᱥᱤ ᱠᱚ ᱡᱚᱢ ᱜᱮᱭᱟ ᱟᱯᱮ ᱚᱱᱛᱮ ᱫᱚ ᱪᱮᱫ ᱞᱮᱠᱟ ᱠᱚ ᱡᱚᱢᱟ ᱡᱚᱢ ᱜᱮᱭᱟ ᱠᱚ ᱥᱮ
ᱟᱞᱮ ᱚᱱᱛᱮ ᱫᱚ ᱡᱚᱢ ᱫᱚ ᱜᱚᱢᱠᱮ ᱡᱚᱢ ᱜᱮᱭᱟ ᱠᱚ ᱵᱟᱝ ᱫᱚ ᱵᱟᱝ ᱠᱤᱱᱛᱩ ᱜᱚᱢᱠᱮ ᱟᱞᱮ ᱫᱚ ᱵᱟᱞᱮ ᱡᱚᱢ ᱜᱮᱭᱟᱞᱮ ᱢᱟᱱᱮ ᱜᱚᱝᱠᱮ ᱞᱟᱦᱟ ᱛᱮᱫᱚ ᱡᱚᱢ ᱞᱮ ᱢᱟᱱᱮ ᱱᱮᱴᱟᱨ ᱫᱚ ᱠᱟᱴᱤᱢ ᱵᱚᱱᱫᱳ ᱜᱮᱭᱟᱞᱮ ᱵᱟᱭᱨᱮ ᱠᱚᱨᱮ ᱫᱚ ᱜᱚᱝᱠᱮ ᱡᱚᱢ ᱜᱟᱱᱚᱜᱼᱟ ᱚᱱᱟ ᱵᱷᱤᱴᱟᱹ ᱠᱚᱨᱮ ᱫᱚ ᱨᱟᱠᱟᱵ ᱵᱟᱝ ᱜᱟᱱᱚᱜᱼᱟ
ᱟᱪᱪᱷᱟ ᱟᱪᱪᱷᱟ
ᱟᱨ
ᱛᱟᱯᱚᱨᱮ ᱟᱹᱰᱤ ᱦᱚᱲ ᱛᱚ ᱟᱵᱚ ᱦᱚᱲ ᱦᱚᱸ ᱡᱮᱢᱚᱱ ᱫᱤᱠᱩᱣᱟᱜ ᱵᱚᱸᱜᱟ ᱵᱩᱨᱩ ᱠᱚ ᱯᱟᱞᱚᱱ ᱜᱮᱭᱟ
ᱦᱩᱸᱩ ᱦᱩᱸ
ᱛᱚ ᱩᱱᱠᱩᱣᱟᱜ ᱵᱚᱸᱜᱟ ᱵᱩᱨᱩ ᱯᱟᱞᱚᱱ ᱢ ᱟᱢ ᱫᱚ ᱰᱟᱝᱨᱤ ᱡᱤᱞ ᱫᱚ ᱵᱟᱢ ᱡᱚᱢ ᱫ